ᱦᱮᱸ ᱡᱚᱦᱟᱨ ᱜᱮ
ᱦᱮᱸ ᱡᱚᱦᱟᱨ ᱜᱮ
ᱱᱟᱯᱟᱭ ᱜᱮᱭᱟ ᱯᱮ ᱛᱚ ᱦᱳᱭ ᱟᱸᱡᱚᱢᱮᱫᱼᱟ ᱞᱤᱧ᱾
ᱦᱮᱸ ᱟᱞᱮ
ᱟᱨ ᱟᱵᱮᱱ ᱵᱮᱱ ᱟᱸᱡᱚᱢᱮᱫᱼᱟ᱾
ᱦᱮᱸ ᱟᱸᱡᱚᱢ ᱫᱟᱞᱤᱧ᱾
ᱟᱪᱪᱷᱟ ᱦᱳᱭᱛᱚ ᱟᱨ ᱛᱤᱦᱤᱧᱟᱜ ᱦᱮᱸ ᱦᱮᱸ ᱟᱞᱮ ᱦᱚᱸ ᱱᱟᱯᱟᱭ ᱵᱟᱲᱟ ᱜᱮᱭᱟᱞᱮ
ᱦᱮᱸ
ᱟᱪᱪᱷᱟ ᱟᱨ ᱛᱤᱦᱤᱧᱟᱜ ᱦᱚᱭ ᱦᱤᱥᱤᱫ ᱫᱚ ᱚᱠᱟᱞᱮᱠᱟ ᱟᱯᱮᱥᱮᱫ ᱫᱚ?
ᱟᱞᱮ ᱥᱮᱫ ᱛᱮᱦᱮᱧᱟᱜ ᱦᱚᱭ ᱦᱤᱸᱥᱤᱫ ᱫᱚ ᱢᱟᱱᱮ ᱮᱱᱟᱝ ᱫᱚ ᱥᱤᱛᱩᱝ ᱥᱤᱛᱩᱝ ᱮᱫ ᱛᱟᱦᱮᱸᱫ ᱟᱯᱪᱷᱟ ᱟᱯ ᱪᱷᱟ ᱵᱷᱟᱹᱜᱤ ᱴᱷᱤᱠ ᱦᱚᱸ ᱵᱟᱝ ᱟᱨ ᱱᱤᱛᱚᱜ ᱫᱚ ᱨᱤᱢᱤᱞ ᱨᱤᱢᱤᱞ ᱮᱫᱟᱭ ᱱᱟᱥᱮ ᱱᱟᱥᱮ ᱫᱟᱜ ᱦᱚᱸ ᱦᱮᱡ ᱫᱟᱲᱮᱭᱟᱜᱼᱟ ᱟᱨᱠᱤ
ᱟᱪᱪᱷᱟ ᱟᱪᱪᱷᱟ
ᱟᱨ ᱟᱯᱮ ᱥᱮᱱᱟᱜ ᱦᱚᱭ ᱦᱤᱸᱥᱤᱫ ᱫᱚ ᱛᱟᱦᱚᱞᱮ ᱪᱮᱫ ᱞᱮᱠᱟ?
ᱟᱞᱮᱥᱮᱫ ᱦᱚᱸ ᱨᱤᱢᱤᱞ ᱨᱤᱢᱤᱞ ᱠᱟᱜ ᱟᱭ ᱫᱟᱜ ᱫᱚ ᱵᱟᱭ ᱫᱟᱜ ᱟᱠᱟᱫᱼᱟ ᱟᱨ ᱥᱤᱛᱩᱝ ᱦᱚᱸ ᱵᱟᱭ ᱥᱤᱛᱩᱝ ᱟᱠᱟᱜᱼᱟ ᱨᱤᱢᱤᱞ ᱨᱤᱢᱤᱞ ᱜᱮ ᱦᱮᱱᱟᱜ ᱟᱠᱟᱫᱼᱟ ᱰᱩᱸᱰᱨᱩᱜ ᱜᱮ ᱮᱱᱟᱝ ᱠᱷᱚᱡ ᱜᱮ
ᱚ ᱫᱟᱜ ᱫᱚ ᱵᱟᱭ ᱫᱟᱜ ᱟᱠᱟᱫᱟ ᱵᱟ
ᱦᱳᱭ ᱫᱟᱜ ᱫᱚ ᱵᱟᱭ ᱫᱟᱜ ᱟᱠᱟᱫᱟ᱾
ᱚ
ᱟᱪᱪᱷᱟ ᱟᱨ ᱪᱟᱥ ᱠᱚᱫᱚ ᱯᱮ ᱨᱟᱠᱟᱵ ᱠᱮᱜᱼᱟ ᱥᱮ ᱟᱹᱣᱨᱤ
ᱪᱟᱥ ᱠᱚᱫᱚ ᱟᱹᱣᱨᱤ ᱞᱮ ᱨᱟᱠᱟᱵᱟ ᱟᱨ ᱢᱟᱱᱮ ᱮᱦᱚᱵ ᱜᱮ ᱟᱹᱣᱨᱤ ᱦᱩᱭᱩᱜᱼᱟ ᱟᱨᱠᱤ ᱛᱮᱦᱮᱧ ᱠᱷᱚᱱᱟᱜ ᱢᱚᱱᱮ ᱦᱩᱭ ᱞᱮᱱᱟ ᱟᱫᱚ ᱛᱮᱦᱮᱧ ᱫᱚ ᱛᱚᱞᱟ ᱠᱷᱮᱛ ᱨᱮᱦᱚᱸ ᱥᱮᱨᱚᱠᱚᱢ ᱛᱚᱞ ᱵᱟᱝ ᱛᱟᱦᱮᱸ ᱠᱟᱱᱟ ᱛᱟᱦᱚᱞᱮ ᱫᱟᱜ ᱡᱚᱛᱚ ᱟᱬᱜᱚ ᱪᱟᱵᱟ ᱟᱠᱟᱱᱟ ᱵᱟᱹᱱᱩᱜᱼᱟ᱾ ᱟᱨ ᱟᱲᱮ ᱠᱚᱦᱚᱸ ᱥᱮᱨᱚᱠᱚᱢ ᱥᱟᱯᱷᱟ ᱠᱟ ᱛᱮᱫ ᱵᱟᱝ ᱛᱟᱦᱮᱸ ᱠᱟᱱᱟ ᱟᱫᱚ ᱚᱱᱟ ᱠᱟᱨᱚᱱ ᱛᱮ ᱛᱮᱦᱮᱧ ᱫᱚ ᱵᱟᱝ ᱦᱩᱭᱩᱜ ᱠᱟᱱᱟ ᱟᱫᱚ ᱜᱟᱯᱟ ᱠᱷᱚᱱ ᱫᱚ ᱟᱫᱚ ᱨᱚᱦᱚᱭ ᱦᱩᱭᱩᱜᱼᱟ
ᱟᱪᱪᱷᱟ
ᱟᱨ ᱟᱯᱮ ᱫᱚ ᱛᱤᱱᱟᱹᱜ ᱫᱷᱟᱹᱵᱤᱡ ᱠᱮᱫᱟ ᱯᱮ ᱨᱚᱦᱚᱭ ᱠᱚᱫᱚ
ᱟᱞᱮ ᱦᱚᱸ ᱟᱞᱮᱥᱮᱫ ᱫᱚ ᱚᱱᱠᱟ ᱨᱚᱦᱚᱭ ᱫᱚ ᱠᱚᱢᱯᱞᱤᱴ ᱦᱩᱭ ᱠᱟᱱᱟ
ᱚ
ᱦᱩ
ᱛᱟᱦᱚᱞᱮ ᱠᱷᱟᱱ ᱠᱟᱹᱢᱤ ᱠᱟᱡᱽ ᱠᱚᱫᱚ ᱵᱟᱹᱱᱩᱜ ᱟᱠᱟᱫᱟ ᱵᱟᱝ
ᱦᱳᱭ ᱱᱤᱛᱚᱜ ᱫᱚ ᱟᱫᱚ ᱢᱟᱱᱮ ᱵᱟᱨᱦᱮ ᱠᱟᱹᱢᱤ ᱠᱚᱠᱚ ᱪᱟᱞᱟᱣ ᱵᱟᱲᱟᱜ ᱠᱟᱱᱟ ᱚᱲᱟᱜ ᱠᱚᱨᱮ ᱢᱟ ᱦᱩᱭᱮᱱ ᱟᱛᱳ ᱴᱚᱞᱟ ᱠᱚᱨᱮ ᱢᱟ
ᱚ ᱚ ᱚ ᱛᱟᱦᱚᱞᱮ ᱟᱹᱰᱤ ᱞᱟᱦᱟ ᱠᱷᱚᱱ ᱜᱮᱯᱮ ᱨᱚᱦᱚᱭᱮᱫᱼᱟ ᱥᱮ ᱪᱮᱫ
ᱦᱳᱭ ᱢᱟᱲᱟᱝ ᱠᱷᱚᱡ ᱜᱮ ᱨᱚᱦᱚᱭ ᱠᱟᱜᱼᱟ ᱞᱮ
ᱚ ᱢᱟᱱᱮ ᱱᱤᱭᱟᱹ ᱵᱚᱨᱥᱟ ᱫᱟᱜ ᱛᱮᱜᱮ
ᱦᱳᱭ ᱱᱚ ᱵᱚᱨᱥᱟ ᱫᱟᱜ ᱫᱚ ᱵᱟᱝ ᱟᱨᱦᱚᱸ ᱦᱮᱱᱟᱜ ᱟᱠᱟᱜ-ᱟ ᱥᱮᱞᱚ ᱫᱟᱜ ᱠᱚ ᱦᱮᱱᱟᱜ ᱟᱠᱟᱜᱼᱟ
ᱚ ᱚ ᱚ ᱚ
ᱚᱱᱟ ᱠᱷᱟᱹᱛᱤᱨ ᱛᱮ ᱟᱞᱮ ᱫᱚ ᱦᱟᱱᱮ ᱟᱢᱵᱟᱵᱚᱛᱤ ᱯᱚᱨᱮ ᱠᱷᱚᱱ ᱜᱮᱞᱮ ᱚᱱᱮ ᱚᱱᱮ ᱚᱱᱟ ᱢᱟᱱᱮ ᱪᱮᱫ ᱤᱧ ᱞᱟᱹᱭᱟ ᱟᱢᱵᱟᱵᱚᱛᱤ ᱯᱚᱨᱮ ᱛᱮᱜᱮ ᱢᱟᱱᱮ ᱩᱱ ᱫᱚ ᱛᱚᱞᱟ ᱫᱚ ᱦᱩᱭ ᱠᱟᱱ ᱛᱟᱦᱮᱫ ᱵᱮᱥ ᱴᱷᱤᱠ ᱜᱮ ᱢᱟᱱᱮ
ᱚ ᱚ ᱦᱩᱸ ᱦᱩᱸ ᱚ ᱵᱷᱟᱜᱮ ᱜᱮ ᱛᱟᱦᱚᱞᱮ ᱠᱟᱹᱢᱤ ᱠᱟᱡᱽ ᱠᱚᱫᱚ
ᱦᱳᱭ ᱦᱳᱭ ᱦᱩ
ᱚᱸ
ᱟᱪᱪᱷᱟ ᱛᱟᱦᱚᱞᱮ ᱛᱮᱦᱮᱧ ᱫᱚ ᱚᱠᱟ ᱵᱟᱨᱮ ᱛᱮᱞᱟᱝ ᱜᱟᱞᱢᱟᱨᱟᱣᱟᱜ-ᱟ
ᱦᱮᱸ ᱢᱟ ᱞᱟᱹᱭ ᱢᱮ
ᱟᱪᱪᱷᱟ ᱟᱪᱪᱷᱟ ᱛᱟᱦᱚᱞᱮ ᱛᱤᱦᱤᱧ ᱫᱚ ᱚᱱᱮ ᱟᱵᱚ ᱥᱟᱶᱛᱟ ᱨᱮ ᱡᱟᱦᱟᱸ ᱯᱟᱹᱨᱤᱥ ᱠᱚ ᱢᱮᱱᱟᱜ ᱟᱠᱟᱫ ᱚᱱᱟ ᱵᱟᱨᱮ ᱛᱮ ᱞᱟᱝ ᱜᱟᱞᱢᱟᱨᱟᱣ ᱞᱮᱠᱷᱟᱡ ᱚᱠᱟ ᱞᱮᱠᱟ ᱦᱩᱭᱩᱜ-ᱟ
ᱦᱮᱸ ᱚᱱᱟ ᱦᱚᱸ ᱵᱷᱟᱜᱮ ᱫᱚ ᱵᱷᱟᱜᱮ ᱜᱮᱭᱟ ᱵᱟᱝ ᱫᱚ ᱵᱟᱝ
ᱦᱳᱭ ᱵᱟᱲᱟᱭ ᱡᱚᱝ ᱵᱟᱝ ᱵᱟᱲᱟᱭ ᱨᱮᱦᱚᱸ ᱵᱟᱲᱟᱭ ᱠᱟᱜ ᱦᱩᱭᱩᱜ
ᱦᱮᱸ ᱦᱮᱸ
ᱦᱩ ᱦᱚᱭ ᱛᱚ ᱛᱟᱦᱚᱞᱮ ᱦᱚᱜ-ᱚᱭ ᱡᱮᱢᱚᱱ ᱟᱵᱚᱣᱟᱜ ᱥᱟᱶᱛᱟ ᱨᱮ ᱦᱚᱜ-ᱚᱭ ᱵᱟᱨᱚᱴᱤ ᱯᱟᱹᱨᱤᱥ ᱢᱮᱱᱟᱜ ᱠᱟᱫ ᱫᱚ ᱡᱟᱦᱟᱸ
ᱦᱮᱸ ᱦᱮᱸ ᱦᱩᱸ ᱦᱩᱸ
ᱟᱪᱪᱷᱟ ᱚᱱᱟ ᱠᱚ ᱨᱮᱭᱟᱜ ᱢᱟᱱᱮ ᱡᱟᱦᱟᱸ ᱠᱚ ᱚᱱᱟ ᱠᱚ ᱢᱮᱱᱟᱜ-ᱟ ᱚᱱᱟ ᱠᱚ ᱢᱩᱫᱽ ᱨᱮ ᱡᱟᱦᱟᱸ ᱵᱟᱨᱭᱟ ᱜᱟᱱ ᱧᱩᱛᱩᱢ ᱵᱤᱱ ᱞᱟᱹᱭ ᱫᱟᱲᱮᱭᱟᱜ-ᱟ ᱯᱟᱹᱨᱤᱥ ᱠᱚ ᱢᱩᱫᱽ ᱨᱮ ᱟᱪᱪᱷᱟ ᱢᱟ ᱢᱟ ᱮᱱᱠᱷᱟᱡ ᱞᱟᱹᱭ ᱵᱤᱱ ᱥᱮ
ᱢᱤᱫᱴᱮᱱ ᱫᱚ ᱢᱟᱱᱮ ᱚᱱᱠᱟ ᱞᱮᱠᱟ ᱫᱚ ᱵᱟᱹᱞᱤᱧ ᱵᱟᱲᱟᱭᱟ ᱠᱟᱨᱚᱱ ᱥᱟᱱᱛᱟᱞᱤ ᱥᱟᱱ ᱦᱩᱭ ᱫᱟᱲᱮᱭᱟᱜ-ᱟ ᱞᱤᱧ ᱟᱹᱞᱤᱧ ᱫᱚ ᱥᱟᱱᱛᱟᱲ ᱠᱟᱱᱟ ᱞᱤᱧ ᱠᱤ ᱛᱚ ᱟᱫᱚ ᱢᱟᱱᱮ ᱥᱟᱶᱛᱟᱞᱤ ᱛᱮ ᱫᱚ ᱯᱟᱲᱦᱟᱣ ᱢᱟᱲᱦᱟᱣ ᱵᱟᱝ ᱦᱩᱭ ᱠᱟᱱᱟ ᱥᱮ
ᱦᱳᱭ ᱵᱟᱲᱟᱭ ᱵᱟᱝ ᱦᱚᱸ ᱛᱟᱦᱮᱸ ᱫᱟᱲᱮᱭᱟᱜ-ᱟ ᱦᱳᱭ ᱦᱳᱭ ᱦᱳᱭ ᱢᱟ ᱛᱟᱦᱞᱮ ᱦᱚᱜ-ᱚᱭ ᱡᱮᱢᱚᱱ ᱴᱩᱰᱩ ᱢᱮᱱᱟᱜ ᱟᱠᱟᱜ-ᱟ ᱢᱤᱫᱴᱮᱱ ᱚᱝᱠᱟ ᱴᱩᱰᱩ ᱦᱳᱭ ᱢᱟ ᱟᱵᱮᱱ ᱞᱟᱹᱭ ᱵᱤᱱ
ᱦᱟᱸᱥᱫᱟ ᱟᱨ ᱤᱭᱟᱹ ᱢᱩᱨᱢᱩ
ᱦᱳᱭ ᱦᱳᱭ ᱦᱳᱭ
ᱦᱮᱸ ᱟᱨ ᱢᱮᱱᱟᱜ-ᱟ ᱤᱭᱟᱹ ᱡᱮᱢᱚᱱ ᱦᱮᱢᱵᱨᱚᱢ
ᱦᱳᱭ ᱦᱳᱭ ᱚᱱᱟ ᱛᱚ ᱟᱭᱢᱟ ᱜᱟᱱ ᱢᱮᱱᱟᱜ ᱟᱠᱟᱜ-ᱟ ᱡᱟᱦᱟᱸ ᱜᱮᱞᱵᱟᱨ ᱜᱚᱴᱟᱝ ᱦᱮᱸ ᱢᱟᱱᱮ ᱱᱚᱣᱟ ᱠᱚ ᱢᱩᱫᱽ ᱨᱮ ᱢᱟᱱᱮ ᱡᱚᱛᱚ ᱠᱷᱚᱱᱟᱜ ᱢᱟᱱᱮ ᱡᱟᱦᱟᱸ ᱫᱚ ᱩᱱᱟᱹᱜ ᱵᱟᱹᱱᱩᱜ ᱟᱠᱟᱜ-ᱟ ᱱᱮᱛᱟᱨ ᱫᱚ ᱡᱟᱦᱟᱸ ᱫᱚ ᱚᱱᱮ ᱪᱚᱬᱮ ᱯᱟᱣᱲᱤᱭᱟᱹ ᱩᱱᱠᱩ ᱫᱚ ᱩᱱᱟᱹᱜ ᱵᱟᱝ ᱠᱚ ᱧᱮᱞ ᱧᱟᱢᱚᱜ ᱠᱟᱱᱟ ᱦᱮᱸ᱾ ᱚᱱᱟ ᱠᱚ ᱵᱟᱫ ᱫᱤᱭᱮ ᱡᱟᱦᱟᱸ ᱢᱮᱱᱟᱜ ᱠᱟᱜᱼᱟ?
ᱦᱮᱸ ᱩᱱᱠᱩ ᱫᱚ ᱱᱤᱭᱟᱹ ᱢᱟᱱᱮ ᱟᱵᱚ ᱢᱟᱱᱮ ᱱᱚᱣᱟ ᱨᱮᱫᱚ ᱡᱟᱹᱱᱤᱡ ᱵᱟᱹᱱᱩᱜ ᱠᱚᱣᱟ ᱱᱮᱛᱟᱨ ᱫᱚ ᱪᱟᱵᱟᱣ ᱠᱟᱱᱟ ᱠᱚ ᱡᱚᱫᱤᱭᱳ ᱢᱮᱱᱟᱜ ᱠᱚ ᱠᱷᱟᱱ ᱦᱚᱭᱛᱚ ᱥᱟᱺᱜᱤᱧ ᱥᱟᱺᱜᱤᱧ ᱠᱚᱨᱮ ᱦᱮᱸᱱᱟᱜ ᱠᱚᱣᱟ᱾
ᱦᱳᱭ ᱦᱳᱭ ᱟᱹᱰᱤ ᱥᱟᱹᱜᱤᱧ ᱥᱟᱹᱜᱤᱧ ᱠᱚᱨᱮ ᱴᱷᱤᱠ ᱵᱤᱱ ᱞᱟᱹᱭ ᱠᱮᱫᱟ᱾ ᱢᱟᱱᱮ ᱟᱵᱚ ᱱᱚᱣᱟ ᱡᱟᱦᱟᱸ ᱢᱟᱱᱰᱤ ᱵᱟᱥᱠᱮ ᱠᱤᱥᱠᱩ ᱚᱱᱟ ᱠᱚ ᱦᱤᱥᱟᱹᱵ ᱫᱚ ᱵᱟᱝ?
ᱦᱮᱸ ᱦᱮᱸ ᱞᱟᱦᱟ ᱞᱟᱦᱟ ᱫᱚ ᱦᱚᱭᱛᱚ ᱛᱟᱦᱮᱸ ᱠᱟᱱᱟ ᱟᱫᱚ ᱱᱮᱛᱟᱨ ᱫᱚ ᱩᱝ ᱩᱱᱠᱩᱣᱟᱜ ᱫᱚ ᱠᱚᱱᱚ ᱩᱞᱮᱠᱷ ᱜᱮ ᱵᱟᱹᱱᱩᱜ ᱟᱠᱟᱫᱟ ᱥᱮ ᱚᱱᱟ ᱛᱮ ᱢᱚᱱᱮ ᱦᱩᱭᱩᱜ ᱠᱟᱱᱟ ᱵᱟᱝ ᱫᱚᱠᱚ ᱪᱟᱵᱟᱣᱟᱠᱟᱱ ᱠᱤᱝᱵᱟ ᱦᱮᱱᱟᱜ ᱠᱚ ᱨᱮᱦᱚᱸ ᱡᱚᱫᱤᱭᱳ ᱥᱟᱺᱜᱤᱧ ᱥᱮᱫ ᱦᱩᱸ ᱦᱩᱸ᱾
ᱦᱚᱭ ᱛᱚ ᱛᱟᱦᱚᱞᱮ ᱱᱚᱣᱟ ᱠᱚ ᱢᱩᱫᱽ ᱨᱮ ᱢᱟᱱᱮ ᱞᱟᱹᱭ ᱫᱟᱲᱮᱭᱟᱜ-ᱟ ᱵᱤᱱ ᱢᱟᱱᱮ ᱚᱠᱟ ᱵᱟᱯᱞᱟ ᱵᱤᱦᱟᱹ ᱠᱚ ᱵᱟᱝ ᱜᱟᱱᱚᱜ-ᱟ ᱚᱱᱠᱟ ᱨᱤᱥᱟᱹ ᱦᱤᱸᱥᱤ ᱦᱮᱱᱟᱜ ᱛᱟᱠᱚᱣᱟ ᱵᱚᱞᱮ ᱚᱱᱠᱟ᱾ ᱯᱟᱨᱤᱥ ᱯᱟᱨᱤᱥ ᱟᱪᱪᱷᱟ ᱟᱪᱪᱷᱟ ᱢᱟ ᱛᱟᱦᱚᱞᱮ ᱞᱟᱹᱭ ᱵᱤᱱ ᱥᱮ᱾
ᱦᱟᱸ ᱡᱮᱢᱚᱱ ᱢᱟᱱᱰᱤ ᱟᱨ ᱠᱤᱥᱠᱩ ᱚᱱᱟ ᱦᱤᱥᱟᱹ ᱦᱤᱥᱤ ᱦᱮᱱᱟᱜ ᱛᱟᱠᱚᱣᱟ ᱟᱨ ᱤᱭᱟᱹ ᱪᱮᱫ ᱠᱚ ᱞᱟᱹᱭᱟ ᱴᱩᱰᱩ ᱟᱨ ᱵᱮᱥᱨᱟ
ᱟᱪᱪᱷᱟ ᱟᱪᱪᱷᱟ ᱦᱳᱭ ᱦᱳᱭ᱾ ᱟᱪᱪᱷᱟ ᱢᱟᱱᱮ ᱩᱱᱠᱩ ᱫᱚ ᱵᱟᱯᱞᱟ ᱵᱤᱦᱟᱹ ᱠᱚ ᱫᱚ ᱪᱮᱫ ᱦᱚᱸ ᱵᱟᱝ ᱜᱟᱱᱚᱜ-ᱟ ᱵᱟᱝ ᱩᱱᱠᱩ ᱫᱚ ᱯᱮᱲᱟ
ᱦᱮᱸ ᱦᱮᱸ ᱵᱟᱝ ᱜᱟᱱᱚᱜ-ᱟ ᱦᱮᱸ ᱦᱮᱸ ᱢᱟᱱᱮ ᱯᱟᱹᱦᱤᱞ ᱠᱚ ᱠᱚ ᱞᱟᱹᱭ ᱠᱟᱫᱟ ᱛᱚ ᱟᱫᱚ ᱱᱮᱛᱟᱨ ᱫᱚ ᱞᱟᱹᱭ ᱞᱮᱠᱷᱟᱱ ᱫᱚ ᱚᱱᱟ ᱠᱚᱫᱚ ᱵᱟᱠᱚ ᱵᱟᱛᱟᱣᱮᱫ ᱜᱮᱭᱟ ᱦᱩᱭᱩᱜ ᱠᱟᱱ ᱜᱮ ᱢᱤᱫ ᱵᱟᱨ ᱵᱟᱯᱞᱟ ᱫᱚ ᱵᱟᱝ ᱫᱚ ᱵᱟᱝ,
ᱦᱳᱭᱳᱜ ᱠᱟᱱ ᱜᱮᱭᱟ ᱦᱳᱭ ᱱᱮᱛᱟᱨ ᱢᱟᱛᱚ ᱱᱤᱡᱮ ᱛᱮᱜᱮ ᱠᱚ ᱵᱟᱯᱞᱟ ᱵᱤᱦᱟᱹᱜ ᱠᱟᱱ,
ᱦᱩᱸ ᱦᱩᱸ᱾ ᱵᱟᱝ ᱮᱨᱮᱡ ᱛᱮᱦᱚᱸ ᱦᱩᱭᱩᱜ ᱠᱟᱱᱟ ᱱᱤᱡᱮ ᱱᱤᱡᱮ ᱵᱟᱝ ᱨᱮᱦᱚᱸ ᱚᱱᱠᱟ ᱮᱨᱮᱡ ᱛᱮᱦᱚᱸ ᱦᱩᱭᱩᱜᱳᱜ ᱠᱟᱱᱟ ᱡᱟᱦᱟᱸ ᱵᱟᱝ ᱜᱟᱱᱚᱜ ᱡᱟᱹᱛ ᱦᱚᱸ ᱢᱟᱱᱮ ᱩᱱᱤ ᱥᱟᱶ ᱡᱟᱦᱟᱸ ᱵᱟᱝ ᱜᱟᱱᱚᱜᱼᱟ ᱤᱱᱟᱹ ᱦᱚᱸ ᱦᱩᱭᱩᱜ ᱠᱟᱱᱟ ᱟᱫᱚ ᱮᱠᱷᱚᱱᱚ ᱯᱚᱨᱡᱚᱱᱛᱚ ᱥᱮᱨᱚᱠᱚᱢ ᱚᱜᱷᱚᱴᱚᱱ ᱫᱚ ᱵᱟᱝ ᱜᱷᱚᱴᱟᱣ ᱟᱠᱟᱱᱟ ᱡᱮᱢᱚᱱ ᱞᱟ ᱦᱟ ᱛᱮᱫᱚᱠᱚ ᱞᱟᱹᱭ ᱛᱟᱦᱮᱸᱜ ᱛᱚ ᱡᱮ ᱱᱚᱝᱠᱟ ᱵᱟᱯᱞᱟ ᱦᱩᱭ ᱞᱮᱱᱠᱷᱟᱱ ᱫᱚ ᱢᱟᱱᱮ ᱢᱮᱫ ᱴᱮᱱ ᱚᱥᱩᱵᱤᱫᱷᱟ ᱦᱩᱭᱩᱜ ᱟᱥᱮ, ᱟᱫᱚ ᱚᱥᱩᱵᱤᱫᱷᱟ ᱫᱚ, ᱵᱟᱝ ᱧᱮᱞ ᱦᱩᱭ ᱠᱟᱱᱟ ᱦᱮᱸ ᱟᱫᱚ ᱦᱩᱭ ᱫᱟᱲᱮᱭᱟᱜᱼᱟ ᱯᱚᱨᱮ ᱛᱮ ᱢᱟᱱᱮ ᱯᱚᱨᱮ ᱯᱚᱨᱮ ᱚᱱᱟ ᱨᱮᱱᱟᱜ
ᱦᱳᱭ ᱦᱳᱭ ᱦᱳᱭ ᱛᱚ ᱵᱟᱠᱷᱟᱱ ᱟᱞᱮ ᱥᱮᱫ ᱫᱚ ᱢᱟᱱᱮ ᱮᱨᱮᱡ ᱢᱮᱨᱮᱡ ᱛᱮᱦᱚᱸ ᱚᱱᱠᱟ ᱫᱚ ᱵᱟᱝᱠᱚ ᱵᱟᱯᱞᱟᱜ ᱜᱮᱭᱟ, ᱢᱟᱱᱮ ᱚᱱᱟ ᱫᱚ ᱮᱠᱟᱞᱜ ᱟᱞᱮ ᱥᱮᱫ ᱫᱚ ᱵᱟᱝ ᱪᱟᱹᱞᱩᱜ ᱜᱮᱭᱟ ᱚᱱᱮ ᱚᱱᱠᱟᱱᱟᱜ ᱵᱟᱯᱞᱟ ᱫᱚ ᱚᱱᱮ ᱚᱱᱠᱟ ᱚᱱᱟ ᱯᱟᱹᱨᱤᱥ ᱥᱟᱛᱮᱜ ᱫᱚ ᱡᱟᱦᱟᱸᱭ ᱴᱩᱰᱩ ᱠᱟᱱᱟ ᱠᱚ ᱩᱱᱠᱩ ᱫᱚ ᱵᱮᱥᱨᱟ ᱥᱟᱛᱮᱜ ᱫᱚ ᱮᱠᱟᱞ ᱜᱮ ᱵᱟᱝᱠᱚ ᱯᱮᱟᱜ ᱜᱮᱭᱟ ᱟᱞᱮ ᱥᱮ
ᱚ ᱟᱞᱮ ᱥᱮᱱ ᱫᱚ ᱵᱟᱝ ᱟᱞᱮ ᱥᱮᱱ ᱫᱚᱠᱚ ᱵᱟᱯᱞᱟᱜ ᱠᱟᱱ ᱜᱮᱭᱟ᱾
ᱟᱪᱪᱷᱟ ᱟᱪᱪᱷᱟ ᱦᱳᱭᱛᱚ ᱵᱟᱠᱷᱟᱱ ᱱᱮᱛᱟᱨ ᱫᱚ ᱰᱮᱵᱷᱞᱚᱯ ᱠᱟᱱᱟ ᱥᱮ ᱟᱞᱟᱫᱟ ᱴᱚᱴᱷᱟᱨᱮ ᱟᱞᱟᱫᱟ ᱟᱞᱟᱫᱟ ᱧᱮᱞ ᱧᱟᱢᱚᱜ ᱠᱟᱱᱟ ᱵᱟᱯᱞᱟᱜ ᱠᱟᱱ ᱜᱮᱭᱟ ᱠᱚ ᱚᱱᱠᱟ, ᱟᱨ ᱢᱟᱱᱮ ᱟᱨ ᱡᱚᱛᱚᱴᱟ ᱧᱮᱞ ᱦᱩᱭᱳ ᱟᱠᱟᱱᱟ ᱢᱟᱱᱮ ᱟᱞᱮᱥᱮᱫ ᱡᱟᱦᱟᱸᱭ ᱠᱚ ᱚᱱᱠᱟ ᱠᱚ ᱢᱟᱱᱮ ᱵᱟᱯᱞᱟ ᱟᱠᱟᱱᱟ
ᱦᱩᱸᱜ ᱦᱩᱸ᱾
ᱛᱚ ᱩᱱᱠᱩ ᱫᱚ ᱢᱟᱱᱮ ᱵᱟᱝᱠᱚ ᱡᱚᱢ ᱯᱩᱨᱟᱹᱣ ᱠᱟᱜᱼᱟ ᱢᱟᱱᱮ ᱵᱤᱰᱟᱹᱣ ᱵᱟᱲᱟ ᱠᱟᱜ ᱜᱮᱭᱟ ᱟᱹᱛᱩ ᱦᱚᱲ,
ᱩᱸ ᱚ ᱚ ᱚ ᱦᱮᱸ ᱚᱱᱠᱟ ᱠᱚ ᱞᱟᱹᱭᱟ ᱟᱫᱚ ᱟᱞᱮ ᱥᱮᱱ ᱫᱚ ᱚᱱᱟ ᱠᱚᱫᱚ ᱦᱟᱯᱮ ᱮᱠᱷᱚᱱ ᱟᱵᱫᱤ ᱢᱟᱱᱮ ᱟᱹᱣᱨᱤ ᱧᱮᱞ ᱦᱩᱭᱩᱜ ᱟᱥᱮ ᱟᱫᱚ ᱚᱱᱟ ᱦᱚᱛᱮᱡ ᱛᱮ ᱢᱟᱱᱮ ᱵᱟᱠᱚ ᱯᱟᱹᱛᱭᱟᱹᱣ ᱠᱟᱣᱫᱟ ᱡᱮ ᱚᱱᱟ ᱚᱱᱟ ᱡᱤᱱᱤᱥᱴᱟ ᱵᱚᱞᱛᱮ ᱢᱮᱱᱟᱜᱼᱟ ᱟᱨᱠᱤ,
ᱦᱳᱭ ᱟᱪᱪᱷᱟ ᱟᱨ ᱦᱚᱸᱜᱼᱚᱭ ᱡᱮᱵᱮᱱ ᱞᱟᱹᱭ ᱠᱮᱜᱼᱟ ᱡᱮ ᱢᱟᱱᱮ ᱦᱩᱸ ᱴᱩᱰᱩ ᱟᱨ ᱵᱮᱥᱨᱟ ᱵᱟᱯᱞᱟ ᱵᱟᱝ ᱜᱟᱱᱚᱜᱼᱟ ᱱᱚᱣᱟ ᱨᱮᱱᱟᱜ ᱨᱤᱡᱮᱱ ᱵᱮ ᱞᱟᱹᱭ ᱫᱟᱲᱮᱭᱟᱜᱼᱟ ᱢᱟᱱᱮ ᱪᱮᱜ ᱠᱷᱟᱹᱛᱤᱨ ᱚᱱᱠᱟ?
ᱚᱱᱟ ᱨᱮᱱᱟᱜ ᱨᱤᱡᱮᱱ ᱫᱚ ᱦᱩᱭᱩᱜ ᱠᱟᱱᱟ ᱚᱱᱟ ᱮᱱᱮᱡ ᱥᱮᱨᱮᱧ ᱤᱫᱤ ᱠᱟᱛᱮᱜ ᱞᱤᱧ ᱵᱟᱲᱟᱭ ᱟᱫᱚ ᱢᱟᱱᱮ
ᱟᱪᱪᱷᱟ ᱟᱪᱪᱷᱟ ᱟᱪᱪᱷᱟ ᱵᱷᱟᱹᱞᱤ ᱴᱷᱤᱠ ᱦᱳᱭ ᱦᱳᱭ ᱵᱷᱟᱜᱮ ᱴᱷᱤᱠ ᱫᱚᱛᱚ ᱚᱠᱚᱭ ᱦᱚᱸ ᱵᱟᱝᱵᱚᱱ ᱵᱟᱲᱟᱭᱟ᱾ ᱟᱫᱚ ᱠᱟᱹᱴᱤᱡ ᱵᱮᱱ ᱡᱟᱦᱟᱸ ᱜᱮᱵᱮᱱ ᱵᱟᱲᱟᱭᱟ ᱚᱱᱟᱜᱮ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱚ ᱟᱪᱪᱷᱟ ᱡᱚᱛᱚ ᱴᱩᱠᱩ ᱞᱤᱧ ᱵᱟᱲᱟᱭᱟ ᱛᱟᱦᱚᱞᱮ ᱤᱱᱟᱹ ᱜᱮᱞᱤᱧ ᱞᱟᱹᱭ ᱞᱮᱜᱮ ᱚᱱᱟ
ᱦᱳᱭ
ᱞᱟᱦᱟ ᱛᱮᱠᱚ ᱞᱟᱹᱭ ᱛᱟᱦᱮᱸᱫ ᱚᱱᱟ ᱢᱟᱱᱮ ᱢᱟᱱᱮ ᱩᱱᱠᱩ ᱡᱟᱸᱦᱟᱭ ᱠᱚ ᱨᱩᱭᱟ ᱢᱟᱱᱮ ᱴᱩᱰᱩ ᱜᱮ ᱡᱟᱹᱱᱤᱡ ᱩᱱᱠᱩ ᱛᱩᱢᱫᱟᱜ ᱠᱚ ᱨᱩᱭᱟ ᱟᱨᱠᱤ ᱟᱨ ᱩᱱᱠᱩ ᱵᱮᱥᱨᱟ ᱫᱚ ᱠᱩᱲᱤ ᱜᱤᱫᱽᱨᱟᱹ ᱠᱟᱱᱟ ᱠᱚ ᱡᱟᱦᱟᱸᱭ ᱠᱚ ᱮᱱᱮᱡᱟ ᱟᱨᱠᱤ ᱱᱟᱪᱚᱱᱤᱭᱟᱹ᱾
ᱟᱪᱪᱷᱟ ᱦᱳᱭ ᱦᱳ
ᱟᱫᱚ ᱚᱱᱠᱟ ᱞᱟᱹᱭ ᱟᱠᱚ ᱱᱚᱣᱟ ᱚᱸ ᱱᱚᱣᱟ ᱱᱟᱹᱭ ᱦᱟᱱᱟ ᱫᱷᱟᱨᱮ ᱫᱚ ᱴᱩᱰᱩ ᱠᱚᱦᱚᱸ ᱢᱟᱱᱮ ᱩᱱᱠᱩ ᱴᱩᱰᱩ ᱠᱚ ᱛᱟᱦᱮᱱᱟᱠ ᱠᱚ ᱟᱨ ᱦᱮᱸ ᱟᱨ ᱱᱤᱭᱟᱹ ᱫᱷᱟᱨᱮ ᱱᱟᱹᱭ ᱱᱚᱣᱟ ᱨᱮᱫᱚ ᱜᱟᱰᱟ ᱱᱚᱣᱟ ᱫᱷᱟᱨᱮ ᱫᱚ ᱠᱚ ᱛᱟᱦᱮᱱᱟ ᱵᱮᱥᱨᱟ ᱠᱚ ᱛᱟᱦᱮᱱᱟ ᱛᱟᱦᱚᱞᱮ ᱛᱚᱠᱷᱚᱱ ᱢᱟᱱᱮ ᱩᱱᱠᱩᱣᱟᱜ ᱨᱩ ᱟᱸᱡᱚᱢ ᱛᱮ ᱢᱟᱱᱮ ᱱᱩᱠᱩ ᱯᱮᱥᱨᱟ ᱠᱚᱨᱮᱱ ᱠᱩᱲᱤ ᱜᱤᱫᱽᱨᱟᱹ ᱟᱨᱠᱤ ᱚᱱᱟ ᱫᱷᱟᱨᱮ ᱠᱚ ᱯᱟᱨᱚᱢ ᱞᱮᱱᱟ ᱟᱨᱠᱤ ᱢᱟᱱᱮ ᱚᱱᱟ ᱨᱩ ᱟᱸᱡᱚᱢ ᱛᱮ ᱮᱱᱮᱡ ᱞᱟᱹᱜᱤᱫ ᱛᱮ
ᱟᱪᱪᱷᱟ ᱟᱪᱪᱷᱟ ᱟᱪᱪᱷᱟ
ᱛᱟᱦᱚᱞᱮ ᱟᱫᱚ ᱛᱚᱠᱷᱚᱱ ᱚᱱᱟ ᱡᱟᱱᱟ ᱡᱟᱹᱱᱤ ᱠᱟᱛᱮᱜ ᱡᱮ ᱱᱚᱝᱠᱟ ᱯᱟᱨᱚᱢ ᱠᱟᱛᱮᱜ ᱠᱚ ᱮᱱᱮᱡ ᱟᱠᱟᱫᱟ᱾ ᱥᱮ ᱩᱱᱠᱩ ᱠᱚᱠᱚ ᱨᱩ ᱠᱮᱫᱫᱟ ᱥᱮ ᱟᱨᱠᱤ ᱟᱫᱚ ᱚᱱᱟ ᱯᱚᱨ ᱠᱷᱚᱱ ᱜᱮ ᱟᱨᱠᱤ ᱠᱤ ᱟᱨᱚ ᱜᱷᱚᱴᱚᱱᱟ ᱠᱚ ᱢᱮᱱᱟᱜᱼᱟ ᱟᱫᱚ ᱩᱱᱟᱹᱜ ᱵᱷᱟᱜᱮ ᱴᱷᱤᱠ ᱫᱚ ᱵᱟᱹᱞᱤᱧ ᱵᱟᱲᱟᱭᱟ ᱛᱚᱠᱷᱚᱱ ᱠᱷᱚᱱᱜᱮ ᱟᱫᱚ
ᱦᱳᱭᱛᱚ ᱟᱹᱞᱤᱧ ᱡᱟᱦᱟᱸ ᱦᱤᱥᱟᱹᱵᱽ ᱞᱤᱧ ᱵᱟᱲᱟᱭ ᱟᱠᱟᱜᱼᱟ ᱦᱮᱸ ᱯᱩᱛᱷᱤ ᱠᱚ ᱯᱟᱲᱦᱟᱣ ᱫᱚ ᱡᱟᱦᱟᱸ ᱦᱤᱥᱟᱹᱵᱽ ᱵᱟᱹᱧ ᱵᱟᱲᱟᱭ ᱧᱟᱢ ᱠᱟᱜᱼᱟ ᱚᱱᱟ ᱫᱚ ᱦᱚᱸᱜᱼᱚᱝᱠᱟ ᱢᱟᱱᱮ ᱢᱟᱱᱮ ᱴᱩᱰᱩ ᱟᱨ ᱩ ᱵᱮᱥᱨᱟ ᱡᱟᱦᱟᱸ ᱨᱮᱠᱚ ᱛᱟᱦᱮᱱ ᱛᱟᱦᱮᱱᱟ ᱩᱱᱠᱩ ᱵᱟᱨᱭᱟ ᱴᱟᱭᱴᱮᱞ ᱨᱮᱱ ᱦᱚᱲ ᱦᱮᱸ᱾
ᱦᱮᱸ
ᱛᱚ ᱚᱱᱟ ᱛᱟᱞᱟᱨᱮ ᱢᱤᱫᱴᱮᱱ ᱜᱟᱰᱟ ᱛᱟᱦᱮᱸ ᱠᱟᱱᱟ᱾
ᱦᱮᱸ
ᱥᱮ ᱚᱱᱟ ᱜᱟᱰᱟ ᱨᱮᱭᱟᱜ ᱧᱩᱛᱩᱢ ᱪᱮᱫ ᱦᱟᱸᱜ? ᱪᱮᱫᱠᱟ ᱪᱚᱝ ᱢᱟᱱᱮ ᱛᱤ ᱛᱮ ᱛᱟᱦᱮᱸ ᱠᱟᱱᱟ ᱩᱱᱤ ᱴᱷᱮᱱ ᱩᱱᱟ ᱫᱤᱥᱟᱹ ᱵᱟᱹᱱᱩᱜ ᱟᱠᱟᱜᱼᱟ᱾
ᱚ ᱦᱩᱸ
ᱟᱪᱪᱷᱟ ᱟᱨ ᱚᱱᱟ ᱵᱮᱥᱨᱟ ᱠᱚᱫᱚ ᱚᱱᱠᱟ ᱢᱟᱱᱮ ᱢᱟᱸᱡᱟᱱᱠᱟᱱ ᱥᱮ ᱢᱟᱱᱮ ᱟᱹᱭᱩᱵ ᱵᱮᱲᱟ ᱚᱱᱠᱟ ᱮᱱᱮᱡ ᱵᱟᱲᱟᱭ ᱜᱮᱭᱟ ᱠᱚ ᱡᱤᱣᱤ ᱠᱚ ᱯᱷᱮᱨᱟᱣ ᱵᱟᱲᱟ ᱞᱟᱹᱜᱤᱫ ᱛᱮ᱾ ᱟᱨ ᱢᱟᱱᱮ ᱡᱤᱣᱤ ᱫᱟᱲᱮ ᱞᱟᱹᱭ ᱠᱚ ᱮᱱᱮᱡ ᱵᱟᱲᱟᱭ ᱜᱮᱭᱟ ᱛᱟᱦᱞᱮ, ᱴᱩᱰᱩ ᱠᱤᱱᱫᱚ ᱢᱟᱱᱮ ᱴᱩᱰᱩ ᱵᱟᱨᱭᱟ ᱴᱩᱰᱩ ᱨᱥᱤᱠᱟ ᱠᱚᱲᱟ ᱛᱚᱫᱚ ᱚᱱᱟ ᱩᱱᱠᱩᱣᱟᱜ ᱮᱱᱮᱡ ᱥᱮᱨᱮᱧ ᱟᱸᱡᱚᱢ ᱛᱮ ᱟᱫᱚ ᱛᱟᱞᱦᱮ ᱚᱱᱟ ᱫᱮ ᱠᱤᱱ ᱯᱟᱨᱚᱢᱚᱜᱼᱟ ᱠᱤᱱ ᱪᱮᱥᱴᱟ ᱞᱮᱫᱼᱟ᱾ ᱵᱟᱱᱫᱩ ᱱᱟᱹᱲᱤ ᱛᱮ ᱤᱭᱟᱹ ᱢᱟᱱᱮ ᱜᱟᱰᱟ ᱨᱚᱫᱚᱭ ᱵᱟᱱ ᱞᱮᱱᱟ ᱛᱚ᱾ ᱛᱟᱦᱞᱮ ᱚᱱᱟᱨᱮ ᱰᱮᱰᱤᱝ ᱠᱟᱛᱮᱜ᱾ ᱚᱱᱠᱟᱞᱤᱧ ᱟᱸᱡᱚᱢ ᱟᱠᱟᱜᱼᱟ ᱥᱮ ᱪᱮᱫ ᱟᱫᱚ ᱩᱱᱠᱩ ᱦᱳᱭ ᱦᱳᱭ ᱟᱨ ᱵᱮᱥᱨᱟ ᱠᱚᱲᱟ ᱜᱤᱫᱽᱨᱟᱹ ᱫᱚ ᱢᱟᱱ ᱩᱱᱠᱤᱱ ᱴᱩᱰᱩ ᱨᱩᱥᱤᱠᱟ ᱧᱮᱞᱛᱮ ᱫᱚᱢᱮ ᱠᱚ ᱨᱟᱹᱜᱤᱭᱟᱜ ᱠᱤᱱ ᱛᱟᱦᱮᱸᱫ ᱥᱮ ᱪᱮᱫ ᱟᱫᱚ ᱩᱱ ᱩᱱᱠᱤᱱ ᱢᱟᱱᱮ ᱩᱱᱠᱤᱱᱟᱜ ᱡᱤᱣᱤ ᱦᱟᱛᱟᱣ ᱨᱮᱱᱟᱜ ᱠᱚ ᱪᱮᱥᱴᱟ ᱞᱮᱫ ᱛᱮ ᱟᱫᱚ ᱤᱱᱟ ᱠᱷᱟᱹᱛᱤᱨ ᱜᱮ ᱢᱟᱱᱮ ᱚᱱᱠᱟ ᱮᱯᱮᱨᱦᱮᱰᱮ ᱫᱚ ᱥᱤᱨᱡᱟᱹᱣ ᱟᱠᱟᱱ ᱞᱟᱹᱭᱟᱠᱚ
ᱚ ᱚ ᱦᱮᱸ ᱦᱮᱸ ᱟᱹᱞᱤᱧ ᱦᱚᱸ ᱢᱟᱱᱮ ᱚᱱᱟ ᱥᱟᱱᱛᱟᱞᱤ ᱤᱫᱤ ᱠᱟᱛᱮᱜ ᱫᱚ ᱩᱱᱟᱹᱜ ᱫᱚ ᱢᱟᱱᱮ ᱵᱟᱹᱞᱤᱧ ᱯᱟᱲᱦᱟᱣ ᱠᱟᱫᱟ᱾ ᱟᱫᱚ ᱚᱱᱟ ᱨᱮᱱᱟᱜ ᱠᱟᱞᱪᱟᱨ ᱵᱟᱹᱱᱩᱜᱼᱟ ᱵᱟᱝᱞᱟ ᱛᱮᱜᱮ ᱤᱭᱟᱹ ᱦᱩᱭ ᱟᱠᱟᱱᱟ᱾ ᱟᱫᱚ ᱚᱱᱟ ᱦᱚᱛᱟᱹᱤᱨ ᱛᱮ ᱩᱱᱟᱹᱜ ᱵᱟᱹᱞᱤᱧ ᱵᱟᱲᱟᱭᱟ, ᱟᱫᱚ ᱡᱟᱭᱦᱳᱠ ᱟᱵᱮᱱ ᱵᱮᱱ ᱞᱟᱹᱭ ᱠᱮᱫᱟ ᱟᱹᱞᱤᱧ ᱦᱚᱞᱤᱧ
ᱵᱩᱡᱷᱟᱹᱣ ᱠᱮᱜᱼᱟ ᱦᱳᱭ ᱦᱳᱭ ᱱᱚᱣᱟ ᱫᱚᱛᱚ ᱚᱱᱠᱟ ᱜᱮᱥᱮ ᱮᱯᱮᱢ ᱪᱟᱯᱟᱞ ᱠᱟᱛᱷᱟ, ᱤᱧ ᱵᱟᱹᱧ ᱵᱟᱲᱟᱭᱟ ᱛᱚ ᱟᱢ ᱴᱷᱮᱱ ᱤᱧ ᱟᱸᱡᱚᱢᱟ, ᱚᱱᱠᱟᱱᱟᱜ ᱠᱟᱛᱷᱟ ᱠᱟᱱᱟ ᱥᱮ ᱟᱨ ᱱᱮᱛᱟᱨ ᱠᱚᱫᱚ ᱚᱱᱠᱟ ᱦᱟ ᱯᱲᱟᱢ ᱦᱚᱲ ᱠᱚᱦᱚᱸ ᱢᱟᱱᱮ, ᱟᱹᱛᱳᱩ ᱴᱚᱞᱟ ᱠᱚᱨᱮ ᱦᱚᱸᱛᱚ ᱚᱱᱠᱟ ᱱᱮᱛᱟᱨ ᱫᱚ ᱵᱟᱝᱵ ᱛᱟᱦᱮᱱ ᱠᱟᱱᱟ ᱥ ᱦᱮ ᱦᱟᱯᱲᱟᱢ ᱦᱚᱲ ᱠᱚᱦᱚᱸ ᱩᱱᱟᱹᱜ ᱧᱟᱢ ᱵᱟᱝ ᱦᱩᱭᱩᱜᱼᱟ, ᱛᱚ ᱩᱱᱠᱩ ᱥᱟᱛᱮᱜ ᱨᱚᱯᱚᱲ ᱵᱟᱲᱟ ᱞᱮᱱᱠᱷᱟᱱ ᱱᱚᱣᱟ ᱠᱚᱫᱚ ᱢᱟᱱᱮ ᱵᱟᱰᱟᱭ ᱡᱚᱝ ᱫᱚ, ᱟᱹᱰᱤ ᱜᱮ ᱟᱞᱜᱟ ᱠᱚᱜᱼᱟ᱾
ᱦᱮᱸ ᱩᱱᱠᱩ ᱫᱚ ᱛᱚᱵᱩ ᱢᱟᱱᱮ ᱞᱟᱹᱭ ᱫᱟᱲᱮ ᱠᱮᱭᱟ ᱠᱚ᱾
ᱦᱳᱭ ᱞᱟᱹᱭ ᱫᱟᱲᱮᱭᱟᱼᱜ ᱠᱮᱭᱟ ᱠᱚ᱾ ᱱᱟᱯᱟᱭ ᱟᱸᱻ ᱛᱟᱦᱚᱞᱮ ᱟᱯᱮᱥᱮᱫ ᱫᱚ ᱢᱟᱱᱮ, ᱤᱭᱟᱹ ᱚᱱᱠᱟ ᱯᱚᱨᱚᱵᱽ ᱯᱟᱹᱦᱤ ᱠᱚᱫᱚ ᱪᱮᱫ ᱠᱚ ᱦᱩᱭᱩᱜ ᱜᱮᱭᱟ?
ᱟᱞᱮ ᱥ ᱯᱚᱨᱚᱵᱽ ᱯᱟᱹᱦᱤ ᱵᱚᱞᱛᱮ ᱢᱟᱱᱮ ᱟᱹᱛᱩ ᱨᱮᱱᱟᱜ ᱥᱮ ᱤᱱᱠᱟᱹ ᱢᱟᱱᱮ
ᱦᱳᱭ ᱦᱳᱭ ᱢᱟᱱᱮ ᱟᱹᱛᱩ ᱨᱮᱱᱟᱜ ᱡᱟᱦᱟᱸ, ᱟᱵᱚ ᱥᱟᱱᱛᱟᱲ ᱥᱚᱢᱟᱡᱽ ᱨᱮᱱᱟᱜ ᱯᱚᱨᱚᱵᱽ ᱯᱟᱹᱦᱤ ᱠᱚ ᱚᱱᱠᱟ
ᱦᱮᱸ ᱡᱷᱚᱛᱚ ᱜᱮ ᱦᱩᱭᱩᱜ ᱜᱮᱭᱟ ᱡᱮᱢᱚᱱ ᱵᱟᱦᱟ ᱢᱟᱜ ᱢᱚᱬᱮ, ᱥᱚᱦᱦᱟᱭ ᱠᱚ ᱦᱩᱭᱩᱜ ᱜᱮᱭᱟᱠᱷ
ᱢᱟᱜ ᱢᱚᱬᱮ ᱦᱩᱭᱩᱜ ᱜᱮᱭᱟ?
ᱦᱮᱸ ᱢᱟᱜ ᱢᱚᱬ ᱦᱩᱭᱩᱜ ᱜᱮᱭᱟ᱾
ᱟᱪᱪᱷᱟ - ᱟᱪᱪᱷᱟ ᱚᱱᱟ ᱢᱟᱜ ᱢᱚᱬᱮ ᱫᱚ, ᱟᱱᱮ ᱛᱤᱱᱟᱹᱜ ᱢᱟᱦᱟ ᱨᱮᱱᱟᱜ ᱯᱮ ᱢᱟᱱᱟᱣ ᱜᱮᱭᱟ?
ᱚᱱᱟ ᱯᱮ ᱢᱟᱦᱟ᱾
ᱟᱪᱪᱷᱟ ᱟᱪᱪᱷᱟ ᱚᱱᱟ ᱢᱟᱦᱟ ᱠᱚᱨᱮ ᱫᱚ ᱢᱟᱱᱮ, ᱯᱳᱭᱞᱳ ᱢᱟᱦᱟ ᱦᱤᱞᱳᱜ ᱫᱚ ᱪᱮᱫ ᱠᱚᱯᱮ ᱪᱤᱠᱟᱹᱭ ᱜᱮᱭᱟ?
ᱚ ᱯᱩᱭᱞ ᱢᱟᱦᱟ ᱦᱤᱞᱳᱜ ᱫᱚ ᱥᱮᱫᱤᱱ ᱫᱚ ᱢᱟᱱᱮ ᱡᱟᱦᱮᱨ ᱠᱚ ᱴᱤᱜ ᱠᱚ ᱥᱟᱯᱷᱟ ᱦᱚᱴᱚ ᱠᱟᱜᱼᱟ᱾ ᱛᱟᱨᱯᱚᱨ ᱪᱟᱞᱟᱜ ᱟᱠᱚ ᱯᱩᱡᱟᱹ ᱯᱩᱡᱟᱹ ᱵᱟᱲᱟ ᱵᱟᱵᱟ ᱦᱚᱲ ᱠᱚ-ᱠᱚ ᱪᱟᱞᱟᱜᱼᱟ᱾ ᱟᱨᱠᱤ ᱟᱭᱚ ᱦᱚᱲ ᱠᱚᱫᱚ ᱵᱟᱝ ᱟᱨ ᱧᱤᱫᱟᱹ ᱵᱮᱲᱟ ᱦᱟᱸᱜ ᱚᱱᱟ ᱱᱟᱭᱠᱮᱭᱟᱼᱜ ᱡᱟᱦᱟᱸ ᱚᱲᱟᱜ ᱠᱟᱱ ᱛᱟᱭᱟ ᱦᱟᱸᱰᱮ ᱪᱟᱞᱟᱣ ᱠᱟᱛᱮᱜ ᱩᱱᱠᱩ ᱡᱟᱦᱟᱸᱭ ᱟᱵᱚᱨᱮᱱ ᱵᱚᱸᱜᱟ ᱵᱩᱨᱩ ᱠᱚ ᱢᱮᱱᱟᱜ ᱠᱚ
ᱦᱳᱭ-ᱦᱳᱭ-ᱦᱳᱭ ᱦᱳᱭ ᱾
ᱠᱚ ᱦᱤᱡᱩᱜᱼᱟ, ᱛᱟᱦᱞᱮ ᱠᱷᱟᱱ ᱦᱮᱡ ᱠᱟᱛᱮ ᱟᱫᱚ, ᱩᱱᱠᱩ ᱫᱚᱠᱚ ᱪᱟᱹᱭᱭᱟ ᱛᱚ ᱡᱮ ᱟᱞᱮ ᱢᱟ ᱨᱟᱹᱥᱠᱟᱹ ᱦᱚᱪᱚ ᱞᱮᱯᱮ, ᱛᱟᱦᱚᱞᱮ ᱠᱷᱟᱱ ᱚᱱᱟ ᱠᱷᱟᱹᱛᱤᱨ ᱛᱮ ᱠᱟᱹᱴᱤᱡ ᱚᱱᱠᱟ ᱮᱱᱮᱡ ᱠᱚ ᱦᱩᱭᱩᱜᱼᱟ᱾ ᱟᱨᱠᱤ ᱩᱱᱠᱩ ᱨᱟᱹᱥᱠᱟᱹ ᱞᱟᱹᱜᱤᱫ ᱛᱮ, ᱚᱱᱟ ᱠᱚᱜᱮ ᱦᱩᱭᱩᱜᱼᱟ ᱛᱟᱨᱯᱚᱨ ᱩᱱ
ᱵᱮᱥ ᱨᱟᱹᱥᱠᱟᱹ ᱵᱟᱲᱟ ᱩᱝᱠᱩ ᱦᱚᱸᱠᱚ ᱨᱟᱹᱥᱠᱟᱹ ᱦᱩᱭ ᱞᱮᱱᱠᱷᱟᱱ ᱟᱫᱚ ᱥᱩᱢᱩᱱ ᱥᱩᱢᱩᱱ ᱦᱩᱭᱩᱜᱼᱟ ᱟᱨᱠᱤ ᱛᱟᱨᱯᱚᱨᱮ ᱟᱫᱚ ᱩᱱ ᱦᱩᱞᱳᱜ-ᱟᱜ ᱢᱟᱱᱮ, ᱩᱢ ᱢᱟᱦᱟ ᱫᱚ ᱫᱚ ᱤᱱᱠᱟᱹ ᱠᱟᱛᱮ ᱜᱮ ᱯᱚᱞᱚᱢᱚᱜᱼᱟ᱾ ᱟᱨᱠᱤ
ᱟᱪᱪᱷᱟ ᱟᱨ ᱛᱟᱦᱞᱮ ᱢᱟᱱᱮ ᱵᱟᱦᱟ ᱞᱮᱠᱟ ᱜᱮᱯᱮ ᱢᱟᱱᱟᱣᱮᱭ-ᱟ, ᱥᱮ ᱵᱟᱦᱟ ᱠᱷᱚᱱᱟᱜ ᱫᱚ ᱟᱹᱰᱤ ᱜᱮ ᱵᱷᱮᱜᱟᱨ?
ᱵᱟᱝ ᱵᱟᱦᱟ ᱠᱷᱚᱱᱟᱜ ᱫᱚ ᱚᱱᱟ ᱫᱚ ᱵᱷᱮᱜᱟᱨ ᱜᱮᱭᱟ ᱟᱨ ᱠᱤ ᱵᱟᱦᱟ ᱞᱮᱠᱟ ᱫᱚ ᱵᱟᱝ, ᱢᱟᱱᱮ ᱮᱠᱴᱩ ᱦᱚᱭᱛᱳ ᱢᱮᱥᱟᱜᱼᱟ, ᱠᱤᱱᱛᱩ ᱟᱞᱟᱫᱟ᱾
ᱱᱚᱜ-ᱚᱭ ᱡᱟᱸᱦᱟ ᱢᱟᱱᱮ ᱢᱟᱜ ᱢᱚᱬᱮ ᱱᱚᱣᱟ ᱫᱚ ᱯᱚᱛᱤ ᱵᱚᱪᱷᱚᱨ ᱜᱮᱯᱮ ᱢᱟᱜ ᱢᱚᱬᱮ ᱟ ᱥᱮ ᱵᱤᱡᱳᱲ ᱥᱮᱨᱢᱟ ᱯᱚᱨ-ᱯᱚᱨ ᱢᱮᱱᱫᱚ ᱯᱮ ᱥᱮᱨᱢᱟ ᱢᱚᱬᱮ ᱥᱮᱨᱢᱟ᱾
ᱟᱭ ᱡᱩᱫᱤ ᱥᱟᱵ ᱠᱟᱜ ᱵᱮᱱ ᱢᱟᱱᱮ ᱡᱟᱦᱟᱱᱟᱼᱜ ᱚᱥᱩᱵᱤᱫᱷᱟ ᱦᱩᱭ ᱞᱮᱱ ᱛᱟᱭᱟ ᱟᱫᱚ ᱡᱟᱦᱮᱨ ᱨᱮᱭ ᱨᱚᱲ ᱞᱟᱜ-ᱟᱭ ᱮᱨᱯᱚᱨ ᱵᱷᱟᱜᱤ ᱠᱟᱱᱟ ᱚᱱᱟ ᱨᱚᱲ ᱠᱚ ᱛᱮ
ᱦᱳᱭ - ᱦᱳᱭ
ᱟᱫᱚ ᱤᱱᱟᱹ ᱥᱮᱨᱢᱟ ᱫᱚ ᱩᱱᱤ ᱥᱟᱵ ᱠᱟᱜ ᱵᱮᱱ ᱩᱱᱤ ᱚᱱᱟ ᱨᱮᱱᱟᱜ ᱦᱟᱞᱟ ᱥᱟᱱᱟ ᱠᱟᱫᱮᱭᱟ ᱪᱮᱫ ᱤᱧ ᱮᱢᱤᱧ ᱮᱢᱟᱢᱟ ᱢᱮᱱ ᱤᱧᱮᱢ ᱵᱷᱟᱜᱤ ᱟᱠᱟᱫᱤᱧᱟ, ᱛᱟᱦᱚᱞᱮ ᱩᱱ ᱥᱮᱨᱢᱟ ᱫᱚ ᱢᱟᱜ ᱢᱚᱬᱮ ᱦᱩᱭᱩᱜᱼᱟ᱾